ᱛ
ᱦᱮᱸ ᱜᱚᱢᱠᱮ ᱡᱚᱦᱟᱨ ᱜᱮ ᱾
ᱡᱚᱦᱟᱨ ᱜᱮ ᱜᱚᱝᱠᱮ ᱾
ᱠᱷᱚᱵᱚᱨ ᱞᱟᱹᱭ ᱵᱤᱱ ᱪᱮᱫ ᱠᱷᱚᱵᱚᱨ ᱠᱚ ᱪᱤᱠᱟ
ᱠᱷᱚᱵᱚᱨ ᱠᱚ ᱟᱪᱪᱷᱟ, ᱠᱷᱚᱵᱚᱨ ᱫᱚ ᱱᱚᱝᱠᱟ ᱦᱩᱭᱩᱜ ᱠᱟᱱᱟ ᱜᱩᱨᱤᱡ ᱠᱚᱫᱚ ᱪᱷᱩᱲᱭᱟᱹᱣ ᱠᱟᱫᱟᱞᱤᱧ ᱟᱨ ᱮᱢᱚᱱ ᱫᱟᱜ ᱮ ᱫᱟᱜ ᱠᱮᱫᱟ ᱾ ᱡᱷᱚᱛᱚ ᱰᱚᱢᱵᱚᱞ ᱰᱚᱢᱵᱚᱞ ᱪᱟᱯᱮ ᱩᱰᱩᱜ ᱮᱱ ᱛᱟᱞᱤᱧᱟ ᱵᱩᱡ ᱮᱫᱟ ᱵᱤᱱ ᱾
ᱦᱚ ᱟᱹᱰᱤ ᱡᱟᱹᱥᱛᱤ ᱜᱮ ᱫᱟᱜ ᱠᱮᱫᱟ ᱵᱟᱝ?
ᱦᱮᱸ ᱟᱹᱰᱤ ᱡᱟᱹᱥᱛᱤ ᱜᱮ ᱫᱟᱜ ᱠᱮᱫᱟᱭ ᱾ ᱟᱨ ᱦᱮᱸ ᱠᱷᱚᱛ ᱠᱚ ᱪᱷᱩᱲᱭᱟᱹᱣ ᱵᱟᱲᱟ ᱦᱩᱭᱩᱜ ᱠᱟᱱ ᱛᱟᱦᱮᱸᱫ ᱡᱚᱛᱚ ᱪᱟᱯᱤᱭᱮᱱᱟ ᱾
ᱚ ᱢᱟ ᱵᱷᱟᱜᱤᱭᱮᱱ ᱜᱮᱭᱟ ᱮᱠᱪᱚᱞᱤ ᱫᱚ ᱛᱟᱲᱟᱛᱟᱲᱤ ᱵᱤᱱ ᱨᱚᱦᱚᱭ ᱥᱟᱹᱛ-ᱟ ᱾
ᱦᱮᱸ ᱫᱟᱜ ᱛᱚ ᱵᱷᱟᱜᱤᱭᱮᱱᱟ ᱟᱫᱚ ᱱᱚᱛᱮ ᱾ ᱜᱟᱹᱰᱤ ᱠᱚ ᱵᱟᱝ ᱧᱟᱢᱚᱜ ᱠᱟᱱᱟ ᱴᱟᱠᱴᱟᱨ ᱠᱚ ᱜᱚᱨᱚᱵᱽ ᱫᱟᱠᱚ ᱫᱚᱢᱮ ᱾ ᱟᱨ ᱚᱲᱟᱜ ᱨᱮᱱ ᱰᱟᱝᱨᱤ ᱱᱟᱦᱮᱞ ᱢᱮᱱᱟᱜᱼᱟ, ᱛᱟᱯᱚᱨᱮ ᱚᱱᱟ ᱫᱷᱤᱨᱤ ᱨᱩᱰᱜᱩ ᱠᱚᱨᱮ ᱵᱟᱝ ᱥᱤ ᱦᱩᱭ ᱮᱱᱟ ᱜᱷᱩᱴᱩ ᱠᱚ
ᱦᱮᱸ
ᱛᱟᱞᱦᱮ ᱰᱟᱝᱨᱤ ᱢᱟᱠᱤᱱ ᱯᱟᱛᱷᱚᱨ ᱠᱷᱚᱲᱟᱣ ᱟᱠᱟᱱ ᱛᱟᱞᱦᱮ ᱠᱷᱟᱲᱟᱜ ᱠᱷᱩᱲᱩᱵ ᱠᱤᱱ ᱛᱟᱲᱟᱢ ᱮᱫᱟ ᱛᱟᱞᱦᱮ ᱩᱱᱠᱤᱱ ᱫᱚ ᱟᱛᱮᱫ ᱫᱚ ᱯᱩᱲᱤᱭᱟᱹ ᱠᱷᱮᱛ ᱫᱚ ᱢᱟᱱᱮ ᱵᱟᱝ ᱜᱟᱱᱚᱜ ᱠᱟᱱᱟ
ᱚ ᱟᱪᱪᱷᱟ ᱟᱪᱪᱷᱟ ᱦᱮᱸ ᱦᱮᱸ ᱦᱮᱸ
ᱛᱟᱦᱚᱞᱮ ᱢᱤᱫ ᱫᱷᱟᱣ ᱫᱚ ᱞᱚᱴᱟᱨ ᱜᱮ ᱞᱟᱜᱟᱣ ᱜᱮ ᱦᱩᱭᱩᱜᱼᱟ
ᱚ ᱛᱟᱦᱚᱞᱮ ᱟᱨ ᱛᱤᱱ ᱫᱤᱱ ᱵᱟᱹᱠᱤ ᱢᱮᱱᱟᱜ ᱛᱟᱵᱤᱱᱟ
ᱢᱮᱱᱟᱜᱼᱟ ᱮᱠᱷᱚᱱᱳ ᱢᱤᱫ ᱥᱚᱯᱛᱟᱦᱚ ᱜᱟᱱ ᱫᱚ ᱞᱟᱜᱟᱣᱞᱤᱧᱟ
ᱚ ᱚ ᱟᱪᱪᱷᱟ ᱟᱪᱪᱷᱟ ᱦᱮᱸ ᱛᱚ
ᱟᱨ
ᱟ
ᱱᱚᱛᱮ ᱢᱟᱠᱚ ᱪᱟᱵᱟ ᱟᱹᱜᱩᱭᱮᱫᱟ ᱟᱹᱞᱤᱧ ᱜᱮᱞᱤᱧ ᱛᱟᱭᱱᱚᱢ ᱠᱟᱱᱟ ᱱᱮᱥ ᱫᱚ ᱰᱟᱝᱨᱤ ᱠᱤᱱ ᱠᱷᱚᱲᱫᱟ ᱠᱷᱟᱹᱛᱤᱨ
ᱚ
ᱵᱩᱡᱷ ᱫᱟᱵᱮᱱ ᱦᱳᱭ ᱵᱟᱹᱠᱤ ᱪᱟᱹᱥᱤ ᱠᱚᱫᱚ ᱠᱚ ᱜᱩᱴᱤᱭᱟᱹᱢ ᱜᱚᱫ ᱠᱟᱫᱟ
ᱟᱵᱤᱱᱟᱜ ᱠᱷᱮᱛ ᱥᱟᱭᱤᱴ ᱠᱚᱨᱮ ᱫᱚᱠᱚ ᱨᱚᱦᱚᱭ ᱪᱟᱵᱟ ᱠᱟᱫᱟ ᱵᱟᱝ
ᱦᱮᱸ ᱨᱚᱦᱚᱭ ᱠᱟᱫᱟ ᱠᱚ ᱟᱨ ᱥᱳᱨ ᱠᱚᱨᱮ ᱡᱟᱦᱟᱸ ᱢᱮᱱᱟᱜ-ᱟ ᱢᱤᱫ ᱵᱟᱨ ᱚᱱᱟ ᱠᱚᱫᱚ ᱞᱚᱥᱚᱫ ᱠᱚᱢᱯᱞᱤᱴ ᱠᱟᱫᱟ ᱠᱚ ᱾ ᱚᱱᱟ ᱨᱚᱦᱚᱭ ᱜᱮ ᱵᱟᱠᱤ
ᱦᱮᱸ ᱦᱮᱸ ᱦᱮᱸ ᱦᱮᱸ
ᱟᱫᱚ ᱚᱱᱟ ᱦᱚᱸ ᱠᱟᱹᱢᱤᱱ ᱟᱛᱮ ᱨᱚᱦᱚᱭ ᱛᱚ ᱵᱟᱨ ᱫᱤᱱ ᱛᱮᱜᱮᱵᱤᱱ ᱧᱮᱞᱟ ᱮᱥᱮᱫ ᱪᱟᱵᱟ ᱠᱮᱫᱟ ᱠᱚ᱾
ᱦᱮᱸ ᱱᱮᱛᱟᱨ ᱫᱚ ᱚᱱᱠᱟ ᱭᱮᱜ ᱜᱮᱭᱟᱠᱚ ᱢᱟᱱᱮ ᱛᱟᱲᱟᱛᱟᱲᱤ ᱠᱚ ᱠᱟᱹᱢᱤ ᱠᱚ ᱪᱩ ᱠᱟᱹᱣ ᱫᱟ ᱞᱟᱦᱟᱛᱮ ᱡᱮᱢᱚᱱ ᱞᱚᱥᱚᱫ ᱠᱟᱫ ᱤᱭᱟᱹ ᱯᱚᱪᱟᱱ ᱠᱟᱜ-ᱟ ᱠᱚ ᱥᱟᱛ ᱟᱴ ᱫᱤᱱ
ᱦᱮᱸ ᱟᱨ ᱪᱮᱫ ᱵᱤᱱ ᱞᱟᱹᱭᱟ ᱜᱚᱝᱠᱮ ᱱᱮᱛᱟᱨᱢᱟ ᱠᱟᱹᱢᱤᱱ ᱠᱚᱦᱚᱸ ᱵᱟᱠᱚ ᱧᱟᱢᱚᱜ ᱠᱟᱱ ᱡᱚᱛᱚ ᱦᱟᱱᱮ ᱵᱤᱞᱟᱹᱛ ᱥᱮᱫ ᱠᱚ ᱞᱟᱹᱭᱤᱱ ᱠᱮᱫᱟ
ᱦᱮᱸ ᱟᱫᱚ ᱜᱚᱝᱠᱮ ᱵᱤᱞᱟᱹᱛ ᱦᱳᱭ ᱨᱮᱴ ᱡᱮᱢᱚᱱ ᱵᱮᱥᱤ ᱠᱚ ᱮᱢᱟ ᱠᱚ ᱠᱟᱱᱟ ᱛᱮᱢᱚᱱ ᱜᱮ ᱚᱱᱠᱟ ᱠᱟᱹᱣᱰᱤ ᱠᱚᱦᱚᱸ ᱦᱟᱛᱮ ᱦᱟᱛᱮ ᱠᱚ ᱮᱢᱟᱣᱴ ᱠᱚ ᱠᱟᱱᱟ ᱥᱚᱸᱜᱮ ᱜᱮ᱾
ᱦᱳᱭ ᱠᱷᱮᱛ ᱨᱮᱜᱮ ᱠᱚ ᱮᱢᱟ ᱠᱚ ᱠᱟᱱᱟ ᱵᱟᱝ ᱨᱟᱠᱟᱵ ᱥᱚᱸᱜᱮ ᱛᱮ᱾
ᱦᱳᱭ ᱟᱨ ᱟᱛᱳ ᱚᱲᱟᱜ ᱨᱮᱫᱚ ᱦᱟᱯᱮ ᱵᱟᱹᱱᱩᱜ ᱛᱤᱧᱟᱹ ᱱᱟᱜ ᱠᱷᱟᱱ ᱱᱚᱣᱟ ᱴᱟᱜ ᱪᱟᱸᱫᱳ ᱥᱮ ᱱᱚᱣᱟᱴᱟᱜ ᱥᱚᱯᱛᱟᱦᱚ ᱯᱚᱨᱤᱧ ᱮᱢᱟᱢᱟ᱾
ᱦᱚᱸ
ᱦᱩᱸ
ᱚᱱᱮ ᱚᱱᱠᱟ ᱠᱷᱟᱹᱛᱤᱨ ᱜᱮ ᱟᱫᱚ ᱛᱟᱞᱦᱮ ᱵᱟᱠᱚ ᱧᱟᱯᱟᱢ ᱠᱟᱱᱟ᱾
ᱦᱳᱭ ᱟᱫᱚ ᱦᱮᱸ
ᱠᱚ
ᱟᱫᱚ ᱵᱤᱞᱟᱹᱛ ᱥᱮᱫ ᱫᱚ ᱚᱱᱛᱮ ᱢᱟ ᱤᱭᱟᱹ ᱠᱚ ᱢᱮᱱᱟᱜ ᱠᱮᱱᱮᱞ ᱠᱚ ᱢᱮᱱᱟᱜ-ᱟ ᱥᱟᱵ ᱢᱟᱨᱥᱟᱞ ᱠᱚ ᱢᱮᱱᱟᱜ-ᱟ ᱥᱮ ᱟᱫᱚ ᱛᱮᱢᱟ ᱞᱟᱦᱟᱛᱮ ᱪᱩᱠᱟᱹᱣ ᱫᱟᱠᱚ ᱟᱫᱚ ᱱᱚᱛᱮ ᱫᱚ ᱟᱵᱚ ᱫᱟᱜ ᱟᱵᱚᱱᱟᱭ ᱛᱚᱵᱮ ᱛᱚ ᱟᱵᱚ ᱫᱚ ᱩᱸ ᱪᱟᱸᱫᱳ ᱵᱚᱸᱜᱟ ᱵᱷᱚᱨᱥᱟ ᱥᱮ᱾
ᱦᱩᱸ ᱦᱩᱸ᱾
ᱟᱨ ᱛᱤ ᱥᱮ ᱫᱟᱜᱟ ᱛᱮᱦᱮᱧᱮ ᱫᱟᱜ ᱠᱮᱫᱟᱭ ᱡᱷᱟᱲᱮ ᱚᱛ ᱠᱚ ᱰᱩᱵᱩᱞ ᱰᱩᱵᱩᱞ ᱮᱱ ᱛᱟᱵᱤᱱᱟ ᱟᱨ ᱟᱞᱮ ᱢᱟ ᱫᱟᱜ ᱜᱮ ᱵᱟᱭ ᱫᱟᱜ ᱟᱞᱮ ᱠᱟᱱ᱾
ᱟᱪᱪᱷᱟ᱾ ᱱᱚᱛᱮ ᱫᱚ ᱫᱟᱜ ᱫᱚ ᱵᱷᱟᱜᱤ ᱜᱮ ᱫᱟᱜ ᱠᱮᱫᱟ ᱜᱚᱝᱠᱮ᱾ ᱟᱫᱚ ᱠᱟᱹᱢᱤᱱ ᱠᱚᱦᱚᱸ ᱚᱱᱮ ᱚᱱᱠᱟ ᱯᱚᱭᱥᱟᱢ ᱮᱢᱟᱭ ᱨᱮᱦᱚᱸ ᱵᱤᱱ ᱟᱫᱚᱭ ᱞᱟᱹᱭᱟ ᱦᱮᱸ ᱪᱚᱝ ᱛᱤᱥᱮ ᱮᱢᱚᱜ ᱪᱚ ᱵᱟᱭ ᱮᱢᱚᱜ ᱪᱚ ᱦᱟᱸᱱᱛᱮ ᱜᱮᱵᱚᱱ ᱥᱚᱡᱷᱮᱭᱟᱱᱟ ᱦᱟᱱᱛᱮ ᱠᱷᱟᱱ ᱞᱚᱜᱚᱫ ᱠᱚ ᱮᱢᱚᱜ-ᱟ᱾
ᱦᱩᱸ ᱦᱩᱸ᱾ ᱦᱳᱭ ᱟᱨᱠᱤ, ᱢᱟᱱᱮ ᱮᱸ ᱪᱮᱫ ᱵᱤᱱ ᱞᱟᱹᱭᱟ ᱟᱨ ᱦᱟᱸᱱᱛᱮ ᱫᱚ ᱠᱷᱟᱪᱮ ᱦᱚᱲ ᱠᱚ ᱪᱟᱞᱟᱜ ᱜᱮᱭᱟ ᱛᱚ ᱫᱚᱞ ᱟᱛᱮᱫ᱾ ᱟᱨ ᱟᱹᱵᱤᱱ ᱟᱨ ᱦᱮᱸ ᱟᱫᱚ ᱱᱤᱡᱮᱨᱮ ᱱᱤᱡᱮ ᱫᱚ ᱛᱤᱱᱟᱹᱜ ᱠᱟᱹᱢᱤᱱᱮᱢ ᱞᱟᱜᱟᱣ ᱮᱭᱟ ᱡᱳᱨ ᱯᱩᱱᱭᱟ ᱢᱚᱬᱮ ᱜᱚᱴᱟᱝ ᱦᱮᱸᱥᱮ᱾
ᱦᱳᱭ᱾
ᱟᱨ ᱦᱟᱸᱱᱛᱮ ᱫᱚ ᱧᱟᱢᱟ ᱠᱩᱲᱤ ᱡᱚᱱ ᱵᱟᱭᱤᱥ ᱡᱚᱱ ᱠᱚ ᱞᱟᱜᱟᱣ ᱠᱚᱣᱟ ᱨᱟᱹᱥᱠᱟᱹ ᱠᱚ ᱠᱟᱹᱢᱤᱭᱟ ᱚᱱᱛᱮ ᱫᱚ ᱟᱨ ᱱᱚᱛᱮ ᱫᱚ ᱡᱳᱨ ᱛᱤᱱ ᱫᱤᱱ ᱦᱩᱭᱩᱜ ᱛᱟᱵᱤᱱᱟ ᱡᱳᱨ ᱵᱳᱰᱳ ᱡᱳᱨ ᱢᱚᱬᱮ ᱜᱚᱴᱟᱝ ᱡᱩᱫᱤ ᱠᱟᱹᱢᱤᱱ ᱵᱤᱱ ᱞᱟᱜᱟᱣ ᱠᱚᱣᱟ ᱵᱟᱨ ᱫᱤᱱ ᱛᱮᱜᱮ ᱪᱟᱵᱟᱜ ᱛᱟᱵᱤᱱᱟ, ᱦᱚᱸᱜᱼᱱᱟ ᱚᱱᱟ ᱠᱷᱟᱹᱛᱤᱨ ᱜᱮᱛᱚ ᱡᱟᱹᱱᱤᱡ ᱠᱷᱟᱱ ᱞᱟᱹᱭ ᱫᱟᱠᱚ ᱵᱟᱝ ᱜᱟᱱᱚᱜ-ᱟ ᱦᱟᱸᱱᱛᱮ ᱵᱮᱥᱤ ᱫᱤᱱ ᱵᱚᱱ ᱧᱟᱢᱟ᱾
ᱦᱮᱸ᱾ ᱛᱟᱯᱚᱨᱮ ᱟᱨ ᱰᱟᱝᱨᱤ ᱱᱟᱦᱮᱞ ᱛᱮᱫᱚ ᱛᱤᱱᱟᱹᱜ ᱞᱚᱥᱚᱫ ᱵᱤᱱ ᱡᱚᱜᱟᱲ ᱠᱚᱣᱟ ᱞᱟᱹᱭ ᱵᱤᱱ᱾
ᱦᱮᱸ ᱦᱮᱸ ᱦᱮᱸ ᱟᱨ ᱚᱱᱛᱮ ᱢᱟ ᱥᱮᱬᱟ ᱥᱮᱬᱟ ᱚᱱᱛᱮ ᱢᱟ ᱥᱮᱬᱟ ᱥᱮᱬᱟ ᱠᱷᱮᱛ ᱛᱟᱠᱚ᱾ ᱛᱟᱯᱚᱨ ᱨᱚᱦᱚᱭ ᱠᱚᱦᱚᱸ ᱟᱨ ᱵᱟᱲᱟᱭᱵᱤᱱ ᱢᱮᱫᱴᱟᱝ ᱢᱮᱫᱴᱟᱝ ᱡᱤᱱᱤ
ᱱᱚᱱᱛᱮ ᱫᱚ ᱞᱚᱴᱟᱨ ᱠᱚᱦᱚᱸ ᱮᱵᱮᱞᱮᱵᱮᱞ ᱜᱮᱭᱟ ᱵᱩᱡ ᱫᱟᱵᱤᱱ᱾
ᱦᱮᱸ ᱛᱚ ᱢᱤᱫᱴᱟᱝ ᱡᱤᱱᱤᱥ ᱞᱤᱧ ᱞᱟᱹᱭ ᱫᱟ ᱦᱮᱸ,
ᱦᱮᱸ᱾
ᱛᱟᱦᱞᱮ ᱚᱱᱠᱟ ᱞᱩᱴᱟᱨ ᱛᱮᱵᱤᱱ ᱥᱤᱭᱟ ᱴᱷᱤᱠᱟᱹᱭᱟ ᱟᱪᱷᱮ ᱫᱷᱤᱨᱤ ᱠᱷᱮᱛ ᱵᱤᱱ ᱥᱤᱭ ᱫᱟ ᱡᱮ ᱰᱟᱹᱝᱨᱤ ᱯᱟᱛᱷᱚᱨ ᱜᱷᱳᱚᱲᱟ ᱠᱟᱱᱟ ᱠᱤᱱ ᱥᱮ ᱟᱹᱵᱤᱱ ᱦᱚᱸ ᱚᱥᱩᱵᱤᱫᱟ ᱵᱤᱱ ᱵᱩᱡᱷᱟᱹᱣ ᱫᱟ ᱠᱷᱟᱰᱟᱨ ᱠᱷᱩᱩᱨ ᱫᱷᱤᱨᱤ ᱨᱮᱵᱤᱱ ᱥᱤᱭᱟ ᱦᱮᱸ ᱥᱮ᱾ ᱛᱚᱵᱮ ᱮᱸ ᱪᱮ ᱦᱮᱸ᱾ ᱛᱚᱵᱮ ᱵᱤᱥᱮᱥ ᱠᱟᱨᱛᱮ ᱱᱚᱣᱟ ᱞᱟᱹᱭ ᱜᱟᱱᱚᱜ ᱠᱟᱱᱟ ᱞᱩᱴᱟᱨ ᱛᱮ ᱡᱟᱦᱟᱸ ᱵᱤᱱ ᱥᱤᱭᱟ,
ᱦᱮ
ᱡᱟᱦᱟᱸᱭ ᱨᱚᱦᱚᱭᱟᱭ ᱡᱟᱦᱟᱸᱭ ᱨᱚᱦᱚᱭᱟ ᱟᱨᱠᱤ,
ᱦᱩᱸ ᱦᱩᱸ᱾
ᱩᱱᱤᱜᱮ ᱠᱷᱟᱪᱮ ᱠᱟᱴᱟᱭ ᱜᱮᱫᱚᱜᱼᱟᱭ ᱠᱟᱨᱚᱱ ᱞᱚᱴᱟᱨ ᱫᱚ ᱯᱚᱥᱟᱜ ᱤᱫᱤᱜᱼᱟ ᱫᱷᱤᱨᱤ ᱠᱚ᱾
ᱦᱩᱸ ᱦᱩᱸ ᱦᱩᱸ᱾
ᱦᱮᱸ ᱥᱮ ᱵᱟᱝ ᱠᱟᱱᱟ?
ᱦᱮᱸ᱾
ᱮᱸᱫ
ᱡᱟᱸᱜᱟ ᱦᱚᱭ ᱜᱮᱫᱚᱜ-ᱟ ᱛᱟᱯᱚᱨᱮ ᱛᱤ ᱠᱚᱦᱚᱸ ᱚᱱᱠᱟ ᱴᱚᱯ ᱴᱚᱯ ᱵᱟᱠᱚ ᱨᱚᱦᱚᱭᱟ ᱛᱤ ᱠᱚᱦᱚᱸ ᱜᱮᱜᱮᱫ ᱟᱛᱚ᱾
ᱤᱭᱟᱹ ᱫᱷᱤᱨᱮ ᱫᱷᱤᱨᱮ ᱛᱮ ᱨᱚᱦᱚᱭᱚᱜ-ᱟ ᱚᱱᱟ ᱚᱱᱠᱟᱱᱟᱜ ᱠᱷᱮᱛ ᱠᱚᱫᱚ
ᱦᱮᱸ
ᱤᱱᱟᱹ ᱛᱮᱜᱮ ᱛᱚ ᱟᱞᱮ ᱫᱚᱠᱚ ᱫᱷᱩᱨ ᱵᱟᱹᱵᱩ ᱱᱚᱛᱮ ᱫᱚ ᱵᱚᱨᱚᱢ ᱵᱟᱹᱧ ᱠᱟᱹᱢᱤᱭᱟ ᱴᱷᱤᱠ ᱜᱮᱭᱟ ᱚᱠᱚᱭᱵᱟ ᱜᱮᱫ ᱞᱟᱹᱜᱤᱫ ᱫᱚ ᱪᱟᱞᱟᱜ-ᱟ᱾ ᱦᱮᱸᱥᱮ ᱟᱨᱚ ᱚᱱᱠᱟᱱ ᱠᱷᱮᱛ ᱦᱚᱸ ᱵᱟᱝ ᱠᱟᱱ ᱛᱟᱢᱟ ᱡᱮ ᱵᱟᱹᱞᱤ ᱦᱟᱥᱟ ᱟᱹᱰᱤ ᱫᱤᱱᱮᱢ ᱨᱚᱦᱚᱭ ᱤᱫᱤ ᱠᱟᱜ-ᱟ ᱥᱮ ᱛᱟᱹᱲᱤ
ᱦᱮᱸ
ᱮ
ᱚᱱᱠᱟ ᱠᱷᱟᱹᱛᱤᱨ ᱜᱮ ᱜᱚᱝᱠᱮ ᱛᱟᱭᱱᱚᱢ ᱦᱩᱭ ᱠᱟᱱᱟ ᱥᱮ᱾
ᱛᱟᱯᱚᱨ ᱱᱮᱛᱟᱨ ᱫᱚ ᱦᱚᱜ-ᱱᱚᱝᱠᱟ ᱢᱤᱫ ᱫᱷᱟᱣ ᱫᱟᱜᱟ ᱢᱤᱫ ᱫᱷᱟᱣ ᱥᱤᱛᱩᱝ ᱮ ᱵᱟᱲᱟᱭᱟᱵᱤᱱ ᱛᱚ
ᱦᱳᱭ ᱟᱵᱚ ᱫᱚ ᱨᱮᱸᱜᱮᱡ ᱦᱚᱲ ᱛᱚ ᱨᱮᱸᱜᱮᱡ ᱦᱚᱲ ᱟᱫᱚ ᱪᱟᱸᱫᱳ ᱵᱚᱸᱜᱟ ᱦᱚᱸ ᱵᱟᱭ ᱠᱚᱭᱚᱜᱵᱚᱱ ᱠᱟᱱᱟ᱾
ᱵᱟᱝ ᱱᱮᱥ ᱫᱚ ᱵᱟᱭ ᱠᱚᱭᱚᱜ ᱟᱡ ᱡᱟᱞᱤᱧ ᱢᱚᱱᱮᱭᱮᱫᱟ ᱠᱟᱨᱚᱱ ᱟᱹᱵᱤᱱ ᱜᱮ ᱟᱹᱵᱤᱱ ᱵᱤᱱ ᱥᱟᱵ ᱛᱤᱭᱳᱚᱜᱟ ᱠᱟᱨᱚᱱ ᱟᱹᱵᱤᱱ ᱡᱚᱫᱤᱭᱳ ᱯᱟᱹᱦᱤᱞ ᱯᱟᱹᱧᱡᱤ ᱧᱮᱞ ᱵᱤᱱ ᱥᱮᱬᱟ ᱠᱟᱫᱟ ᱯᱟᱹᱦᱤᱞ ᱦᱚᱲᱟᱜ ᱯᱟᱸᱡᱤ ᱠᱚ ᱚᱱᱟ ᱥᱟᱵ ᱠᱟᱛᱮᱫ ᱡᱩᱫᱤ ᱵᱤᱱ ᱞᱟᱦᱟ ᱥᱮᱫ ᱵᱤᱱ ᱪᱤᱱᱛᱟᱹ ᱵᱷᱟᱵᱽᱱᱟ ᱤᱫᱤᱭᱟ ᱟᱫᱚ ᱚᱱᱟ ᱫᱚ ᱟᱹᱰᱤ ᱜᱚᱴᱟᱝ ᱜᱮ ᱟᱬᱜᱚ ᱪᱟᱞᱟᱣ ᱠᱟᱱᱟ ᱢᱟᱱᱮ ᱤᱭᱟᱹ ᱠᱟᱱᱟ ᱡᱮ ᱵᱟᱭ ᱫᱟᱜᱟᱭ ᱱᱮᱥ ᱫᱚ ᱱᱚᱝᱠᱟ ᱥᱤᱥᱴᱮᱢᱚᱜ ᱠᱟᱱᱟ᱾
ᱦᱩᱸ
ᱫᱟᱜ ᱞᱮᱠᱟᱱᱟᱜ ᱤᱭᱟᱹ ᱫᱚ ᱵᱟᱹᱱᱩᱜ-ᱟ ᱟᱨᱠᱤ
ᱵᱟᱝ
ᱦᱩᱸ ᱡᱟ ᱧᱮᱞᱚᱜᱚᱜ ᱠᱟᱱᱟ ᱵᱟᱠᱷᱟᱱ ᱫᱟᱜ ᱞᱮᱠᱷᱟᱱᱮ ᱵᱩᱡᱽ ᱠᱚᱜ-ᱟ ᱟᱵᱚᱦᱟ ᱮᱱᱛᱮ ᱟᱨᱠᱤ
ᱦᱩᱸ ᱦᱩᱸ ᱦᱩᱸ
ᱡᱮᱠᱳᱱᱳ ᱡᱤᱱᱤᱥ ᱜᱮ ᱯᱟᱹᱦᱤᱞ ᱠᱚ ᱯᱟᱹᱦᱤᱞ ᱠᱚ ᱞᱟᱹᱭ ᱟ ᱠᱷᱮᱛ ᱠᱚᱨᱮ ᱡᱟᱦᱟᱸᱭ ᱪᱮᱬᱮ ᱜᱮ ᱵᱤᱞᱤ ᱠᱟᱜ-ᱟᱭ ᱛᱟᱦᱚᱞᱮ ᱛᱟᱦᱚᱞᱮ ᱛᱤᱥ ᱦᱚᱸ ᱵᱟᱭ ᱫᱟᱜᱟᱭ
ᱟᱪᱪᱷᱟ
ᱟᱨ ᱱᱤᱭᱟᱹ ᱫᱷᱟᱣ ᱫᱚ ᱛᱤᱛᱤ ᱴᱮᱸᱜᱚᱡ ᱵᱤᱱ ᱟᱸᱡᱚᱢ ᱠᱟᱜ ᱠᱚᱣᱟ?
ᱦᱮᱸ ᱦᱮᱸ
ᱴᱤ ᱚᱱᱟ ᱟᱵᱤᱱ ᱴᱷᱮᱱ ᱠᱚ ᱨᱟᱣᱮᱫ ᱫᱚ
ᱦᱮᱸ ᱦᱮᱸ ᱢᱮᱱᱟᱜ ᱠᱚᱣᱟ᱾
ᱦᱳᱭ ᱚᱱᱮ ᱚᱝᱠᱟ ᱠᱷᱮᱛ ᱨᱮᱠᱚ ᱵᱤᱞᱤ ᱠᱟᱫᱟ ᱟᱫᱚ ᱪᱤᱠᱟᱹᱛᱮ ᱫᱟᱜᱟ ᱢᱟ ᱞᱟᱹᱭ ᱵᱤᱱ?
ᱟ
ᱩᱱᱠᱩ ᱡᱚᱛᱚ ᱠᱷᱚᱱᱟᱜ ᱵᱟᱠᱚ ᱵᱩᱥᱟᱹᱜᱚᱜ ᱠᱟᱱ ᱵᱟᱠᱚ ᱥᱮᱬᱟ ᱠᱟᱱ ᱛᱚᱛᱚ ᱠᱷᱚᱱᱟᱜ ᱫᱚ ᱵᱟᱭ ᱫᱟᱜ ᱦᱟᱛᱟᱲᱟ
ᱦᱮᱸ ᱟᱨ ᱞᱟᱦᱟᱛᱮᱱ ᱵᱚᱭᱮᱥ ᱠᱚᱫᱚ ᱠᱚ ᱤᱭᱟᱹᱭᱟ ᱩᱞ ᱨᱮᱠᱚ ᱧᱮᱞᱟ ᱩᱞ ᱵᱩᱠᱩᱞ ᱡᱚᱠᱷᱚᱱ ᱮᱭ ᱚᱠᱟ ᱫᱷᱟᱨᱮ ᱨᱮᱱᱟᱜ ᱰᱟᱹᱨ ᱨᱮ ᱵᱤᱥᱤ ᱵᱩᱠᱩᱞ ᱠᱟᱱᱟ ᱚᱱ ᱚᱱᱛᱮ ᱠᱷᱚᱱ ᱜᱮ ᱵᱮᱥᱤ ᱦᱚᱭ ᱫᱟᱜ ᱦᱤᱡᱩᱜᱼᱟ ᱢᱩᱱᱜᱟᱹ ᱵᱟᱦᱟ ᱠᱚ ᱧᱮᱞᱟ
ᱢᱩᱱᱜᱟᱹ ᱵᱟᱦᱟ ᱠᱚ ᱧᱮᱞᱟ
ᱦᱩᱸ
ᱦᱳᱭ ᱛᱟᱯᱚᱨᱮ ᱪᱮᱸᱲᱮ ᱦᱟᱱᱮ ᱛᱟᱞᱮ ᱫᱟᱨᱮ ᱨᱮᱠᱚ ᱛᱩᱠᱟᱹᱭ ᱫᱚ ᱛᱟᱞᱮ ᱫᱟᱨᱮ ᱨᱮᱠᱚ ᱛᱩᱠᱟᱹᱭ ᱫᱚ ᱩᱱᱠᱩ ᱦᱚᱸ
ᱟᱫᱚ ᱱᱮᱛᱟᱨ ᱢᱟ ᱜᱚᱢᱠᱮ ᱱᱮᱛᱟᱨ ᱢᱟ ᱜᱚᱢᱠᱮ ᱚᱱᱟ ᱴᱟᱣᱟᱨ ᱯᱟᱣᱟᱨ ᱠᱟᱛᱮᱫ ᱱᱮᱥ ᱱᱮᱛᱟᱨ ᱫᱚ ᱟᱫᱚ ᱴᱟᱣᱟᱨ ᱠᱚᱠᱚ ᱟᱢᱫᱟᱱᱤ ᱠᱮᱫᱟ ᱵᱟᱝ ᱫᱚᱢᱮ ᱵᱟᱹᱲᱛᱤ
ᱚ
ᱟᱫᱚ ᱚᱱᱮ ᱚᱱᱠᱟ ᱨᱮᱜᱮ ᱟᱫᱚ ᱪᱮᱬᱮ ᱪᱩᱯᱲᱤ ᱫᱚᱠᱚ ᱠᱚᱢ ᱪᱟᱵᱟᱜ ᱠᱟᱱᱟ
ᱦᱮᱸ ᱠᱚᱢᱚᱜ ᱠᱟᱱᱟ ᱠᱚ
ᱩᱸᱻ ᱱᱮᱛᱟᱨ ᱧᱮᱞ ᱠᱚᱵᱤᱱ ᱥᱮ ᱵᱤᱨ ᱫᱤᱥᱚᱢ ᱨᱮ ᱠᱟᱹᱦᱩ ᱠᱟᱹᱦᱩ ᱜᱮ ᱵᱟᱹᱵᱤᱱ ᱧᱮᱞ ᱧᱟᱢ ᱠᱚᱣᱟ ᱠᱟᱹᱦᱩ ᱠᱚ ᱟᱫ ᱪᱟᱵᱟᱭᱮᱱᱟ ᱵᱤᱨ ᱫᱤᱥᱚᱢ ᱨᱮ ᱦᱚᱸ ᱞᱟᱦᱟᱛᱮ ᱜᱚᱸᱜᱟ ᱦᱟᱞᱟᱝ ᱠᱚ ᱦᱤᱡᱩᱜ ᱦᱩᱭᱩᱜ ᱛᱟᱦᱮᱸ ᱥᱮᱛᱟᱜ ᱵᱮᱲᱟ ᱫᱚᱢᱮ ᱥᱟᱝᱠᱳᱞ ᱠᱚ ᱧᱟᱢᱚᱜ ᱛᱟᱦᱮᱸ ᱥᱟᱝᱠᱳᱞ ᱠᱚ ᱰᱷᱮᱝᱠᱟ ᱠᱚ ᱱᱮᱛᱟᱨ ᱢᱟ ᱩᱱᱠᱩ ᱢᱤᱫᱴᱟᱝ ᱦᱚᱸ ᱵᱟᱹᱱᱩᱜ ᱠᱚᱣᱟ ᱦᱮᱞᱳ ᱜᱚᱝᱠᱮ